ᱦᱮᱸ ᱡᱚᱦᱟᱨ ᱦᱮᱸ ᱡᱚᱦᱟᱨ ᱜᱮ ᱱᱟᱯᱟᱭ ᱵᱟᱲᱟ ᱜᱮᱛᱚ?
ᱦᱮᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱟᱫᱚ ᱟᱢᱜᱮ ᱚᱠᱟ ᱞᱮᱠᱟ?
ᱚ ᱤᱧ ᱦᱚᱸ ᱵᱮᱥ ᱴᱷᱤᱠ ᱜᱮ ᱢᱤᱱᱟᱹᱧᱟ ᱱᱤᱛᱚᱜ ᱦᱟᱹᱵᱤᱡ ᱫᱚ ᱾
ᱟᱪᱪᱷᱟ ᱟᱪᱷᱟ ᱟᱪᱷᱟ ᱟᱪᱷᱟ ᱾ ᱚ ᱚᱠᱟᱛᱮᱢ ᱪᱟᱞᱟᱣ ᱞᱮᱱᱟ ᱨᱩᱣᱟᱹᱲ ᱦᱮᱡ ᱮᱱᱟᱢ?
ᱦᱳᱭ ᱜᱚᱝᱠᱮ ᱾ ᱪᱮᱫ ᱠᱚ ᱢᱮᱱᱟ ᱨᱩᱣᱟᱹᱲ ᱦᱩᱭᱮᱱᱟ ᱾
ᱚᱠᱟ ᱵᱟᱹᱭᱦᱟᱲ ᱥᱮᱫ ᱮᱢ ᱪᱟᱞᱟᱣ ᱞᱮᱱᱟ ᱥᱮ ᱚᱠᱟᱛᱮ? ᱟᱪᱪᱷᱟ ᱟᱪᱪᱷᱟ ᱟᱪᱪᱷᱟ ᱾ ᱥᱮᱛᱟᱜ ᱥᱮᱛᱟᱜ ᱫᱚ ᱵᱟᱡᱟᱨ
ᱦᱳᱭ ᱚᱱᱠᱟ ᱜᱮ ᱥᱚᱵᱽᱡᱤ ᱮᱢᱟᱱ ᱠᱚ ᱥᱮᱛᱟᱜ ᱨᱮᱫᱚ ᱪᱮᱫ ᱠᱚ ᱢᱮᱱᱟ ᱦᱮᱸ ᱥᱚᱥᱛᱟ ᱢᱟᱪᱷᱟ ᱜᱮ ᱧᱟᱢᱚᱜ-ᱟ ᱾
ᱟᱪᱪᱷᱟ ᱟᱪᱪᱷᱟ ᱟᱪᱷᱟ ᱾ ᱦᱟᱴ ᱠᱚ ᱥᱮ ᱦᱟᱴ ᱦᱩᱭᱩᱜ-ᱟ ᱥᱮ ᱥᱩᱨ
ᱱᱚᱸᱰᱮ ᱫᱚ ᱥᱚᱵᱽᱡᱤ ᱛᱷᱚᱲᱟ ᱠᱚ ᱨᱟᱠᱟᱵᱟ ᱜᱚᱢᱠᱮ ᱥᱚᱵᱽᱡᱤ ᱛᱷᱚᱲᱟ ᱜᱟᱱ ᱠᱚ ᱨᱟᱠᱟᱵᱟ ᱟᱨ ᱪᱮᱫ ᱠᱚ ᱢᱮᱱᱟ ᱚᱸᱰᱮ ᱫᱚ ᱢᱚᱛᱞᱚᱵ ᱟᱛᱩ ᱨᱮᱱ ᱜᱮᱠᱚ ᱤᱫᱤᱭᱟᱛᱚ ᱟᱫᱚ ᱯᱷᱨᱮᱥ ᱥᱚᱵᱽᱡᱤ ᱧᱟᱢᱚᱜ-ᱟ᱾ ᱛᱚ ᱚᱱᱟᱛᱮ ᱟᱹᱜᱩᱭ ᱦᱩᱭᱩᱜ-ᱟ ᱡᱟᱦᱟᱸᱴᱟᱜ ᱪᱟᱥ ᱪᱟᱥᱵᱟᱥ ᱵᱟᱝ ᱦᱩᱭᱩᱜᱼᱟ ᱛᱷᱚᱝ ᱵᱟᱝ ᱪᱟᱥ ᱦᱩᱭᱩᱜ ᱠᱟᱱᱟ ᱟᱫᱚ ᱚᱱᱟ ᱥᱚᱵᱽᱡᱤ ᱫᱚ ᱟᱹᱜᱩ ᱦᱩᱭᱩᱜ-ᱟ ᱡᱟᱦᱟᱸ ᱴᱟᱜ ᱪᱟᱥ ᱦᱩᱭᱩᱜ ᱠᱟᱱᱟ ᱚᱱᱟ ᱢᱟ ᱱᱤᱡᱮ ᱴᱷᱮᱡ ᱜᱮ ᱢᱮᱱᱟᱜ ᱥᱮ ᱫᱷᱚᱱᱚ ᱠᱚᱫᱚ ᱵᱟᱝ ᱟᱹᱜᱩᱭ ᱦᱩᱭᱩᱜ-ᱟ᱾
ᱦᱮᱸ ᱚᱱᱟᱢᱟ ᱠᱟᱛᱷᱟ ᱠᱟᱱ ᱜᱮ ᱟᱪᱪᱷᱟ ᱟᱪᱷᱟ ᱵᱮᱥ ᱟᱹᱰᱤ ᱱᱟᱯᱟᱭ ᱟᱫᱚ ᱜᱚᱢᱠᱮ ᱟᱫᱚ ᱛᱟᱦᱚᱞᱮ ᱱᱚᱜ-ᱚᱭ ᱡᱮ ᱛᱦᱮᱧ ᱜᱟᱞᱢᱟᱨᱟᱣ ᱫᱟᱞᱟᱝ ᱟᱫᱚ ᱮᱱᱛᱮ ᱢᱤᱫᱴᱟᱝ ᱥᱟᱛᱟᱢ ᱤᱫᱤ ᱠᱟᱛᱮᱜ ᱞᱮᱠᱷᱟᱱ ᱜᱮ ᱱᱟᱯᱟᱭᱚᱜ-ᱟ ᱟᱢᱫᱟ ᱦᱚᱲ ᱟᱢᱫᱟ ᱞᱮᱠᱟ ᱦᱟᱸ ᱥᱟᱛᱟᱢ ᱠᱚ ᱨᱚᱲ ᱨᱚᱯᱚᱲ ᱟᱠᱟᱫ ᱜᱮ ᱮᱱᱛᱮ ᱾ ᱮᱱᱛᱮ ᱨᱮᱦᱚᱸᱧ ᱢᱚᱱᱮᱭᱮᱫ-ᱟ ᱡᱮ ᱱᱚᱝᱠᱟ ᱨᱚᱲ ᱞᱮᱠᱷᱟᱱ ᱪᱮᱫ ᱞᱮᱠᱟ ᱠᱚᱜ-ᱟ ᱦᱮᱸ ᱵᱟᱝ ᱢᱟᱱᱮ ᱯᱚᱨᱚᱵᱽ ᱯᱚᱨᱚᱵᱽ ᱯᱩᱱᱟᱹᱭ ᱩᱱᱟᱹᱜ ᱜᱟᱱ ᱢᱮᱱᱟᱜ ᱟᱠᱟᱫᱟ᱾ ᱟᱫᱚ ᱚᱱᱟ ᱢᱩᱫᱫᱮ ᱟᱫᱚᱧ ᱢᱚᱱᱮᱫ-ᱟ ᱥᱚᱦᱦᱟᱭ ᱤᱫᱤ ᱠᱟᱛᱮᱜ ᱞᱟᱝ ᱨᱚᱯᱚᱲ ᱞᱮᱠᱷᱟᱱ ᱚᱠᱟ ᱞᱮᱠᱟᱚᱜᱼᱟ?
ᱦᱳᱭ ᱜᱚᱢᱠᱮ ᱟᱹᱞᱤᱧᱟᱜ ᱩᱭᱦᱟᱹᱨ ᱨᱮᱦᱚᱸ ᱚᱱᱟᱜᱮ ᱛᱟᱦᱮᱸ ᱞᱮᱱᱟ ᱮᱱᱛᱮᱫ ᱟᱵᱚ ᱥᱟᱱᱛᱟᱲ ᱥᱟᱶᱛᱟ ᱨᱮᱫᱚ ᱪᱮᱫ ᱠᱚ ᱢᱮᱱᱟ ᱡᱚᱛᱚ ᱠᱷᱚᱱ ᱢᱟᱨᱟᱝ ᱯᱚᱨᱚᱵᱽ ᱫᱚ ᱥᱚᱦᱚᱨᱟᱭ ᱜᱮ ᱠᱟᱱᱟ ᱟᱫᱚ ᱟᱨ ᱯᱚᱨᱚᱵᱽ ᱯᱩᱱᱟᱹᱭ ᱢᱮᱱᱟᱜ ᱜᱮᱭᱟ ᱟᱭᱢᱟ ᱵᱷᱟᱹᱜᱤ ᱜᱮ ᱟᱵᱚ ᱥᱟᱱᱛᱟᱲ ᱠᱚᱣᱟᱜ ᱟᱭᱢᱟ ᱜᱮ ᱢᱮᱱᱟᱜ ᱛᱟᱵᱚᱱᱟ ᱟᱫᱚ ᱚᱱᱟ ᱠᱚ ᱚᱱᱟ ᱠᱚ ᱢᱩᱫᱽᱨᱮ ᱟᱵᱚᱣᱟᱜ ᱡᱚ ᱥᱚᱦᱨᱟᱭ ᱢᱮᱱᱟᱜ-ᱟ᱾ ᱚᱱᱟ ᱫᱚ ᱟᱹᱰᱤ ᱢᱟᱨᱟᱝ ᱯᱚᱨᱚᱵᱽ ᱠᱟᱱᱟ᱾ ᱟᱫᱚ ᱟᱹᱰᱤ ᱢᱚᱸᱡᱽ ᱜᱮᱵᱮᱱ ᱩᱭᱦᱟᱹᱨ ᱟᱠᱟᱟᱜ-ᱟ ᱟᱵᱮᱱ ᱥᱮᱱ ᱠᱷᱚᱱ ᱪᱮᱫ ᱠᱚ ᱢᱮᱱᱟ ᱦᱮᱸ ᱱᱚᱣᱟ ᱥᱚᱨᱦᱟᱭ ᱵᱟᱨᱮ ᱛᱮᱜᱮ ᱞᱟᱝ ᱨᱚᱯᱚᱲᱟ ᱠᱤᱪᱷᱩ ᱪᱮᱫ ᱠᱚ ᱢᱮᱱᱟ ᱥᱮ ᱪᱮᱫ
ᱦᱮᱸ ᱦᱮᱸ ᱮᱠᱟᱞ ᱱᱤᱭᱟᱹ ᱛᱷᱮᱜᱮ ᱟᱫᱚ ᱮᱱᱛᱮ ᱱᱚᱜᱼᱱᱟ ᱠᱚ ᱡᱩᱫᱤ ᱵᱚᱱ ᱨᱚᱯᱚᱲᱟ ᱪᱤᱠᱟᱜ ᱥᱮ ᱱᱚᱜᱼ ᱱᱟ ᱡᱟᱦᱟᱸ ᱵᱚᱱ ᱠᱟᱹᱢᱤ ᱠᱟᱱᱟ ᱠᱤᱱᱛᱩ ᱟᱹᱰᱤ ᱢᱟᱨᱟᱝ ᱢᱤᱫᱴᱟᱝ ᱠᱟᱹᱢᱤ ᱠᱟᱱ ᱛᱟᱵᱚᱱᱟ ᱢᱮᱱᱛᱮ ᱦᱟᱯᱮᱱ ᱫᱤᱱᱮ ᱵᱚᱱ ᱞᱟᱹᱭ ᱫᱟᱲᱮᱭᱟᱜ-ᱟ ᱡᱮ ᱵᱟᱝ ᱟᱞᱮ ᱦᱚᱸ ᱱᱚᱣᱟᱨᱮ ᱠᱟᱹᱢᱤ ᱠᱚ ᱫᱟᱣ ᱧᱟᱢ ᱠᱟᱛᱮ ᱟᱞᱮ ᱠᱤᱪᱷᱩ ᱥᱟᱶᱛᱟ ᱞᱟᱹᱜᱤᱫ ᱥᱮ ᱟᱵᱚᱣᱟᱜ ᱯᱟᱹᱨᱥᱤ ᱞᱟᱹᱜᱤᱫ ᱠᱤᱪᱷᱩ ᱞᱮ ᱠᱟᱹᱢᱤ ᱞᱟᱜ ᱞᱮ ᱛᱮ ᱦᱮᱸ ᱵᱟᱝ
ᱦᱳᱭ
ᱚᱱᱟ ᱠᱚᱫᱚ ᱠᱤᱱᱛᱩ ᱢᱤᱫᱴᱟᱝ ᱯᱞᱟᱴᱯᱷᱨᱚᱢ ᱠᱚᱨᱮ ᱤᱭᱟᱹᱜ-ᱟ ᱡᱟᱦᱟᱸ ᱞᱮᱠᱟ ᱫᱚ ᱟᱵᱚ ᱜᱩᱜᱳᱞ ᱠᱚᱨᱮ ᱡᱟᱦᱟᱱᱟᱜ ᱵᱚᱱ ᱥᱟᱨᱪ ᱞᱮᱠᱷᱟᱱ ᱦᱮᱸᱥᱮ ᱚᱸᱰᱮ ᱡᱟᱦᱟᱱᱟᱜ ᱜᱮ ᱟᱵᱚ ᱠᱩᱠᱞᱤ ᱨᱮᱱᱟᱜ ᱛᱮᱞᱟ ᱵᱚᱱ ᱧᱟᱢ ᱫᱟᱲᱮᱭᱟᱜᱼᱟ᱾ ᱟᱪᱪᱷᱮ ᱡᱟᱦᱟᱸᱭ ᱦᱚᱭᱛᱚ ᱧᱮᱞ ᱵᱮᱱ ᱥᱚᱨᱦᱟᱭ ᱤᱫᱤᱠᱟ ᱠᱟᱛᱮᱜ ᱡᱟᱦᱟᱸᱭ ᱦᱟᱯᱮ ᱫᱮ ᱡᱮᱱᱟᱨᱮᱥᱚᱱ ᱠᱚ ᱥᱮ ᱯᱚᱢᱯᱚᱲᱟ ᱠᱚ ᱦᱟᱯᱮᱱ ᱫᱤᱱ ᱧᱮᱞ ᱯᱮ ᱱᱚᱜᱼ ᱡᱟᱦᱟᱸᱮ ᱞᱮᱠᱟ ᱢᱳᱵᱟᱭᱤᱞ ᱨᱮᱱᱟᱜ ᱵᱮᱵᱚᱦᱟᱨ ᱡᱟᱹᱥᱛᱤ ᱠᱟᱱᱟ ᱚᱱᱟ ᱞᱮᱠᱟᱛᱮ ᱧᱮᱞᱢᱮᱱ ᱱᱤᱫ ᱡᱩᱫᱤ ᱥᱟᱡᱽ ᱥᱟᱱᱟᱭᱮᱭᱟ ᱵᱟᱰᱟᱭ ᱥᱟᱱᱟᱭᱮᱭᱟ ᱛᱚ ᱩᱱᱤ ᱚᱸᱰᱮᱭ ᱥᱟᱨᱪ ᱠᱮᱫᱟᱭ ᱧᱟᱢ ᱠᱮᱫᱟ ᱥᱚᱦᱨᱟᱭ ᱤᱫᱤ ᱠᱟᱛᱮ ᱥᱚᱨᱦᱟᱭ ᱛᱤᱱ ᱫᱤᱱ ᱠᱚ ᱢᱟᱱᱟᱣᱟ ᱪᱮᱫ ᱵᱟᱝ ᱚᱱᱟ ᱵᱟᱫᱛᱮ ᱟᱨᱦᱚᱸ ᱵᱷᱟᱹᱜᱤ ᱵᱷᱟᱵᱛᱮ ᱦᱤᱡᱩᱜᱼᱟ ᱱᱟᱦᱟᱜ ᱫᱤᱱ ᱡᱩᱫᱤ ᱚᱱᱠᱟᱱᱟᱜ ᱵᱚᱱ ᱨᱚᱯᱚᱲ ᱫᱟᱲᱮᱭᱟᱜᱼᱟ ᱦᱮᱸ ᱵᱟᱝ ᱜᱚᱝᱠᱮ
ᱦᱳᱭ ᱦᱳᱭ ᱦᱮᱸ ᱟᱹᱰᱤ ᱱᱟᱯᱟᱭ ᱵᱤᱱ ᱞᱟᱹᱭ ᱠᱮᱫᱮᱜᱼᱟ ᱜᱚᱢᱠᱮ᱾ ᱪᱮᱫ ᱠᱚ ᱢᱮᱱᱟ ᱱᱚᱣᱟ ᱯᱞᱟᱴᱯᱷᱚᱨᱚᱢ ᱤᱫᱤ ᱠᱟᱛᱮᱜ ᱞᱟᱝ ᱠᱟᱛᱷᱟ ᱠᱮᱫᱟ ᱥᱮ ᱡᱮ ᱢᱮᱱᱟ ᱡᱟᱦᱟᱸ ᱞᱮᱠᱟ ᱠᱚ ᱩᱰᱩᱠᱚᱜᱼᱟ ᱡᱟᱦᱟᱸᱴᱟᱜ ᱵᱚᱱ ᱠᱟᱛᱷᱟᱜᱼᱟ ᱚᱱᱟ ᱠᱚ ᱨᱮᱠᱚᱨᱰᱤᱝᱼᱟ ᱚᱱᱟ ᱠᱚ ᱚᱞᱚᱜᱼᱟ ᱥᱮ ᱦᱤᱡᱩᱜ ᱠᱟᱱ ᱡᱮᱱᱟᱨᱮᱥᱚᱱ ᱟᱵᱚ ᱨᱮᱱ ᱚᱱᱟ ᱠᱚ ᱡᱟᱦᱟᱸᱴᱟᱜ ᱟᱵᱚ ᱠᱟᱛᱷᱟᱜ ᱦᱩᱭᱩᱜ ᱠᱟᱱᱟ ᱚᱱᱟ ᱠᱚ ᱨᱮᱠᱚᱨᱰ ᱦᱩᱭᱩᱜ ᱠᱟᱱᱟ᱾ ᱟᱨ ᱡᱟᱦᱟᱸ ᱛᱤᱥ ᱵᱟᱠᱚ ᱵᱟᱲᱟᱭᱟ ᱟᱵᱚᱨᱮᱱ ᱡᱮᱱᱟᱨᱮᱥᱚᱱ ᱱᱚᱣᱟ ᱡᱤᱱᱤᱥ ᱪᱮᱫ ᱠᱟᱱᱟ᱾ ᱟᱫᱚ ᱩᱱᱠᱩ ᱥᱟᱨᱪ ᱠᱟᱛᱮᱫ ᱠᱚ ᱧᱮᱞ ᱫᱟᱲᱮᱭᱟᱜᱼᱟ ᱟᱨ ᱩᱱᱠᱩ ᱠᱚ ᱱᱚᱣᱟ ᱢᱳᱵᱟᱭᱤᱞ ᱛᱮ ᱠᱟᱹᱴᱤᱡ ᱠᱚ ᱥᱮᱬᱟ ᱫᱟᱲᱮᱭᱟᱜᱼᱟ ᱥᱮ ᱪᱮᱫ ᱟᱵᱚ ᱫᱚ ᱟᱵᱚ ᱫᱚ ᱪᱮᱫ ᱠᱚ ᱢᱮᱱᱟ ᱟᱵᱚᱨᱮᱱ ᱦᱟᱯᱲᱟᱢ ᱠᱚᱠᱚ ᱞᱟᱹᱭ ᱟᱫ ᱵᱚᱱᱟ ᱠᱟᱛᱷᱟ ᱠᱚ ᱥᱮ ᱟᱵᱚ ᱥᱟᱶᱛᱟ ᱨᱮ ᱛᱮ ᱟᱵᱚᱣᱟᱜ ᱯᱚᱨᱚᱵᱽ ᱯᱩᱱᱟᱹᱭ ᱥᱮ ᱟᱹᱨᱤᱪᱟᱹᱞᱤ ᱟᱵᱚ ᱫᱚ ᱡᱚᱛᱚ ᱧᱮᱞ ᱠᱟᱛᱮᱜ ᱵᱚᱱ ᱪᱮᱫ ᱠᱮᱜᱼᱟ᱾ ᱪᱮᱫ ᱠᱚ ᱢᱮᱱᱟ ᱚᱱᱟ ᱠᱩ ᱵᱟᱵᱚᱫ ᱫᱚ ᱟᱵᱚ ᱫᱚᱵᱚᱱ ᱪᱤᱫ ᱥᱮᱬᱟ ᱞᱟᱦᱟᱭᱱᱟ ᱤᱥᱠᱮᱵᱟᱫᱽ ᱜᱮ ᱯᱚᱛᱚᱵ ᱠᱚᱨᱮ ᱫᱚᱵᱚᱱ ᱯᱟᱲᱦᱟᱣᱱᱟ᱾ ᱟᱫᱚ ᱫᱮᱵᱚᱱ ᱪᱤᱫ ᱪᱤᱫ ᱟᱹᱜᱩ ᱠᱮᱫᱟ ᱵᱚᱱ ᱟᱵᱩ ᱫᱚ ᱟᱵᱩ ᱥᱟᱶᱛᱟᱨ ᱨᱮ ᱛᱟᱦᱮᱸ ᱠᱟᱛᱮ ᱟᱫᱚ ᱡᱟᱦᱟᱸ ᱛᱤᱥ ᱟᱵᱚᱨᱮᱱ ᱜᱤᱫᱟᱹᱨ ᱯᱤᱫᱟᱹᱨ ᱠᱚ ᱦᱩᱭᱩᱜᱼᱟ᱾ ᱟᱫᱚ ᱩᱱᱠᱩ ᱫᱚ ᱟᱨᱦᱚᱸ ᱟᱹᱰᱤ ᱟᱞᱜᱟᱛᱮ ᱢᱳᱵᱟᱭᱤᱞ ᱨᱮ ᱥᱟᱨᱪ ᱞᱮᱠᱷᱟᱡ ᱜᱮ ᱟᱹᱰᱤ ᱟᱞᱜᱟ ᱛᱮᱜᱮ ᱠᱚ ᱧᱟᱢᱟ ᱥᱮ ᱪᱮᱫ ᱜᱚᱝᱠᱮ
ᱮᱠᱟᱞ ᱮᱠᱟᱞ ᱮᱠᱟᱞ ᱟᱫᱚ ᱧᱮᱞ ᱢᱮ ᱜᱚᱝᱠᱮ ᱱᱟᱦᱟᱜ ᱫᱤᱱ ᱫᱚ ᱠᱤᱱᱛᱩ ᱟᱥᱛᱮ ᱟᱥᱛᱮ ᱟᱹᱰᱤ ᱠᱤᱪᱷᱩ ᱡᱤᱱᱤᱥ ᱠᱤᱱᱛᱩ ᱟᱫᱚᱜ ᱠᱟᱱᱟ ᱜᱚᱝᱠᱮ ᱟᱫᱚ ᱦᱚᱜᱼᱚ ᱱᱟ ᱠᱚ ᱡᱤᱱᱤᱥ ᱠᱚ ᱡᱩᱫᱤ ᱟᱵᱚ ᱵᱚᱱ ᱥᱟᱵ ᱨᱟᱠᱟᱵ ᱫᱟᱲᱮᱭᱟᱜᱼᱟ ᱛᱟᱦᱞᱮ ᱪᱤᱠᱟ ᱩᱱᱠᱩ ᱯᱚᱨᱮ ᱡᱮᱱᱟᱨᱮᱥᱚᱱ ᱜᱤᱫᱽᱨᱟᱹ ᱠᱚ ᱡᱟᱦᱟᱸᱭ ᱠᱚ ᱦᱤᱡᱩᱜᱼᱟ ᱥᱮ ᱩᱱᱠᱩ ᱛᱟᱦᱚᱞᱮ ᱚᱱᱟ ᱡᱤᱱᱤᱥ ᱠᱚ ᱵᱩᱡᱷᱟᱹᱣ ᱧᱟᱢᱟ ᱵᱟᱝ ᱟᱪᱪᱷᱟ ᱞᱟᱦᱟ ᱛᱮᱫᱚ ᱱᱚᱜᱼᱱᱟ ᱡᱤᱱᱤᱥ ᱱᱚᱝᱠᱟ ᱛᱟᱦᱮᱸ ᱞᱮᱱᱟ ᱟᱪᱪᱷᱟ ᱱᱚᱣᱟ ᱡᱤᱱᱤᱥ ᱱᱚᱝᱠᱟ ᱛᱟᱦᱮᱸ ᱞᱮᱱᱟ ᱛᱚ ᱤᱧ ᱫᱩᱧ ᱢᱚᱱᱮᱭᱟ ᱡᱮ ᱱᱚᱜᱚᱭ ᱡᱟᱦᱟᱸ ᱡᱤᱱᱤᱥ ᱵᱚᱱ ᱟᱵᱚ ᱵᱚᱱ ᱠᱟᱹᱢᱤ ᱠᱟᱱᱟ ᱥᱩᱫᱷᱩ ᱟᱵᱚᱫ ᱫᱚ ᱮᱢᱱᱤ ᱫᱚ ᱵᱟᱵᱚᱱ ᱨᱚᱯᱚᱲ ᱠᱟᱱᱟ ᱠᱤᱪᱷᱩ ᱱᱚᱰᱮ ᱠᱷᱚᱱᱟᱜ ᱡᱟᱦᱟᱸ ᱞᱮᱠᱟ ᱠᱟᱹᱣᱰᱤ ᱢᱩᱨᱟᱹᱭ ᱢᱟ ᱧᱟᱢᱚᱜ ᱠᱟᱱ ᱜᱮ ᱮᱱᱛᱮ ᱨᱮᱦᱚᱸ ᱱᱚᱸᱰᱮ ᱟᱹᱰᱤ ᱢᱟᱨᱟᱝ ᱢᱤᱫᱴᱟᱱ ᱥᱟᱶᱛᱟ ᱨᱮᱱᱟᱜ ᱵᱚᱱ ᱠᱟᱹᱢᱤᱭᱮᱫ ᱞᱮ ᱞᱮᱠᱟᱧ ᱢᱚᱱᱮᱭᱮᱫᱼᱟ ᱜᱚᱝᱠᱮ ᱦᱮᱸ ᱥᱮ ᱵᱟᱝ
ᱦᱳᱭ ᱦᱳᱭ ᱦᱮᱸ ᱜᱚᱢᱠᱮ ᱱᱚᱣᱟ ᱫᱚ ᱱᱚᱣᱟ ᱯᱞᱟᱴᱯᱷᱚᱨᱚᱢ ᱨᱮ ᱛᱤᱱᱟᱹᱜ ᱮᱸ ᱵᱚᱱ ᱡᱩᱲᱟᱹᱣ ᱟᱠᱟᱱᱟ ᱥᱮ ᱢᱮᱱᱟᱜ ᱵᱚᱱᱟ ᱮᱠᱷᱟᱱ ᱟᱵᱚ ᱥᱟᱶᱛᱟ ᱨᱮᱱ ᱠᱟᱱᱟ ᱵᱚᱱ ᱥᱮᱪᱮᱫ ᱟᱨ ᱱᱚᱰᱮ ᱡᱟᱦᱟᱸᱭᱴᱟᱜ ᱜᱮ ᱟᱵᱚᱱ ᱠᱟᱛᱷᱟᱜ ᱠᱟᱱᱟ ᱟᱵᱩᱣᱟᱜ ᱥᱟᱶᱛᱟ ᱨᱮᱭᱟᱜ ᱥᱮ ᱟᱵᱩ ᱥᱟᱶᱛᱟ ᱨᱮᱭᱟᱜ ᱜᱮᱵᱚᱱ ᱠᱟᱛᱷᱟᱜ ᱠᱟᱱᱟ ᱠᱟᱱᱟ ᱮᱸ ᱵᱷᱮᱜᱟᱨ ᱵᱷᱮᱜᱟᱨ ᱯᱟᱦᱴᱟ ᱥᱮ ᱵᱷᱮᱜᱟᱨ ᱵᱷᱮᱜᱟᱨ ᱮ ᱡᱟᱦᱟᱸᱴᱟᱜ ᱯᱚᱨᱚᱵᱽ ᱯᱩᱱᱟᱹᱭ ᱥᱮ ᱪᱮᱫ ᱠᱚ ᱢᱮᱱᱟ ᱡᱟᱦᱟᱸᱴᱟᱜ ᱡᱤᱱᱤᱥ ᱜᱮ ᱦᱩᱭᱩᱜ ᱠᱟᱱᱟ ᱚᱱᱟ ᱠᱚᱵᱚᱱ ᱠᱟᱛᱷᱟᱜ ᱠᱟᱱᱟ ᱟᱨ ᱚᱱᱟ ᱠᱚ ᱡᱚᱛᱚ ᱦᱚᱲ ᱵᱩᱱ ᱠᱟᱛᱷᱟᱜ ᱠᱟᱱᱟ ᱚᱱᱟ ᱠᱚ ᱡᱤᱱᱤᱥ ᱜᱤ ᱱᱚᱣᱟᱨ ᱨᱮ ᱨᱮᱠᱚᱨᱰᱚᱜ ᱠᱟᱱᱟ ᱟᱨ ᱪᱮᱫ ᱠᱚ ᱢᱮᱱᱟ ᱱᱚᱣᱟ ᱠᱚ ᱡᱤᱱᱤᱥ ᱜᱮ ᱛᱟᱭᱚᱢᱛᱮ ᱚᱞᱚᱜᱚᱜ ᱠᱟᱱᱟ ᱟᱫᱚ ᱪᱮᱫ ᱠᱚ ᱢᱮᱱᱟ ᱟᱵᱚ ᱥᱟᱶᱛᱟ ᱱᱚᱛᱮ ᱠᱷᱚᱡ ᱦᱚᱸ ᱢᱚᱛᱞᱚᱵ ᱰᱤᱡᱤᱴᱟᱞᱤ ᱦᱚᱸᱵᱚᱱ ᱞᱟᱦᱟᱜ ᱠᱟᱱᱟ᱾ ᱛᱷᱚᱲᱟᱜᱟᱱ ᱟᱵᱚ ᱥᱟᱶᱛᱟ ᱨᱮᱱ ᱠᱚ ᱟᱵᱚᱣᱟᱜ ᱱᱚᱣᱟ ᱵᱷᱟᱥᱟ ᱯᱟᱹᱨᱥᱤ ᱤᱫᱤ ᱠᱟᱛᱮ ᱛᱷᱚᱲᱟ ᱜᱟᱱ ᱵᱚᱱ ᱞᱟᱦᱟᱜ ᱠᱟᱱᱟ ᱱᱚᱛᱮ ᱠᱷᱚᱱ ᱦᱚᱸ ᱟᱨ ᱵᱚᱞᱮ ᱪᱮᱫ ᱠᱚ ᱢᱮᱱᱟ ᱾ ᱠᱤᱛᱟᱹᱵ ᱠᱚᱨᱮ ᱯᱟᱲᱦᱟᱣ ᱵᱟᱲᱟ ᱠᱟᱛᱮ ᱯᱚᱛᱚᱵ ᱠᱚᱨᱮ ᱯᱟᱲᱦᱟᱣ ᱠᱟᱛᱮᱫ ᱚᱱᱛᱮ ᱠᱷᱚᱡᱽ ᱵᱚᱱ ᱥᱮᱬᱟᱜ ᱠᱟᱱ ᱜᱮ ᱮᱠᱤ ᱱᱤᱭᱩ ᱱᱚᱣᱟ ᱴᱟᱜ ᱯᱞᱟᱴᱯᱷᱚᱨᱚᱢ ᱠᱷᱚᱱ ᱫᱚ ᱟᱵᱚ ᱫᱚ ᱰᱤᱡᱤᱴᱟᱹᱞᱤ ᱛᱷᱚᱲᱟ ᱜᱟᱱ ᱵᱚᱱ ᱛᱟᱭᱚᱢ ᱢᱟᱪᱷᱟ ᱜᱮᱭᱟ ᱾ ᱚᱱᱠᱟ ᱟᱵᱩᱣᱟᱜ ᱥᱟᱶᱛᱟ ᱞᱟᱹᱜᱤᱫ ᱡᱟᱦᱟᱸᱭ ᱠᱚ ᱞᱟᱦᱟᱨᱮ ᱵᱟᱠᱩ ᱠᱩᱨᱩᱢᱩᱴᱩ ᱞᱮᱫᱟ ᱟᱫᱚ ᱱᱮᱛ ᱛᱚ ᱟᱵᱩ ᱵᱩᱱ ᱠᱟᱹᱢᱤ ᱠᱟᱱᱟ ᱱᱚᱣᱟ ᱟᱹᱰᱤ ᱜᱚᱨᱚᱵᱽ ᱨᱮᱭᱟᱜ ᱠᱟᱛᱷᱟ ᱠᱟᱱᱟ ᱪᱮᱫ ᱠᱚ ᱢᱮᱱᱟ ᱡᱟᱦᱟᱸ ᱛᱤᱥ ᱡᱟᱦᱟᱸᱭ ᱦᱚᱸᱠᱚ ᱵᱩᱡᱷᱟᱹᱣ ᱫᱟᱲᱮᱭᱟᱜᱼᱟ ᱦᱮᱸ ᱾ ᱱᱩᱠᱩ ᱦᱚᱸ ᱢᱤᱫᱴᱮᱱ ᱥᱟᱶᱛᱟ ᱨᱮᱱ ᱦᱚᱲ ᱠᱟᱱᱟ ᱠᱚ ᱱᱩᱠᱩᱣᱟᱜ ᱦᱚᱸ ᱱᱚᱣᱟ ᱠᱚ ᱡᱤᱱᱤᱥ ᱢᱮᱱᱟᱜ ᱛᱟᱠᱚᱣᱟ ᱥᱮ ᱪᱮᱫ ᱜᱚᱝᱠᱮ?
ᱮᱠᱟᱞ ᱮᱠᱟᱞ ᱮᱠᱟᱞ ᱧᱮᱞ ᱢᱮ ᱜᱚᱝᱠᱮ ᱠᱟᱛᱷᱟ ᱫᱚ ᱦᱳᱭᱳᱜ ᱠᱟᱱᱟ ᱾ ᱟᱸ ᱠᱤᱪᱷᱩ ᱡᱤᱱᱤᱥ ᱢᱮᱱᱟᱜᱼᱟ ᱡᱮ ᱟᱵᱮᱱ ᱴᱷᱮᱱ ᱜᱮ ᱚᱱᱟ ᱡᱤᱱᱤᱥ ᱛᱟᱦᱮᱸ ᱞᱮᱱᱠᱷᱟᱱ, ᱛᱟᱦᱚᱞᱮ ᱚᱱᱟ ᱫᱚ ᱠᱤᱱᱛᱩ ᱚᱱᱟ ᱨᱮᱱᱟᱜ ᱯᱟᱥᱱᱟᱣ ᱥᱮ ᱰᱮᱵᱷᱞᱚᱯ ᱵᱟᱝ ᱦᱳᱭᱳᱜᱼᱟ ᱡᱚᱠᱷᱚᱱ ᱟᱵᱮᱱ ᱟᱵᱤᱱᱟᱜ ᱠᱟᱛᱷᱟ, ᱟᱵᱤᱱᱟᱜ ᱞᱟᱹᱭ ᱞᱟᱠᱪᱟᱨ, ᱟᱵᱤᱱᱟᱜ ᱟᱹᱨᱤᱪᱟᱹᱞᱤ, ᱮᱴᱟᱜ ᱦᱚᱲ ᱵᱤᱱ ᱵᱟᱲᱟᱭ ᱦᱚᱪᱚ ᱠᱚᱣᱟ ᱛᱚᱵᱮᱱᱟᱜ ᱚᱱᱟ ᱨᱮᱱᱟᱜ ᱩᱛᱱᱟᱹᱣ ᱥᱮ ᱰᱮᱵᱷᱞᱚᱯ ᱫᱚ ᱦᱳᱭᱳᱜᱼᱟ ᱾ ᱢᱮᱱᱛᱮ ᱢᱚᱱᱮ ᱦᱳᱭᱳᱜᱼᱟ ᱜᱚᱢᱠᱮ ᱾ ᱧᱮᱞ ᱵᱮᱱ ᱠᱤᱪᱷᱩ ᱫᱤᱱ ᱢᱟᱲᱟᱝ ᱜᱮ ᱢᱤᱫᱴᱟᱝ ᱜᱚᱝᱠᱮ ᱤᱛᱟᱞᱤ ᱛᱮ ᱪᱟᱞᱟᱣ ᱞᱮᱱᱟᱭ ᱟᱵᱚᱣᱟᱜ ᱥᱟᱱᱛᱟᱲᱤ ᱯᱟᱹᱨᱥᱤ ᱤᱫᱤ ᱠᱟᱛᱮᱫ ᱛᱤᱱᱟᱹᱜ ᱚᱸᱰᱮ ᱨᱤᱥᱟᱪ ᱪᱟᱞᱟᱜ ᱠᱟᱱᱟ, ᱥᱮ ᱚᱸᱰᱮ ᱟᱵᱚᱣᱟᱜ ᱟᱨ ᱥᱟᱱᱛᱟᱲᱤ ᱯᱟᱹᱨᱥᱤ ᱤᱫᱤ ᱠᱟᱛᱮᱜ ᱟᱹᱰᱤ ᱠᱤᱪᱷᱩᱭ ᱛᱷᱩᱛᱤ ᱦᱚᱴᱚ ᱠᱟᱫᱟ ᱦᱮᱸ ᱵᱟᱝ? ᱛᱚ ᱩᱱᱤ ᱮᱵᱳᱣᱟᱨᱰ ᱦᱚᱸᱭ ᱧᱟᱢ ᱠᱮᱫ ᱛᱟᱵᱚᱱᱟᱭ ᱦᱮᱸ ᱵᱟᱝ ᱧᱩᱛᱩᱢ ᱫᱚ ᱵᱟᱝ ᱜᱟᱱᱚᱜ ᱠᱟᱱᱟ ᱮᱱᱛᱮ ᱾ ᱛᱮᱣ ᱨᱮᱦᱚᱸ ᱱᱚᱣᱟ ᱫᱚᱵᱚᱱ ᱵᱟᱲᱟᱭ ᱜᱮ ᱠᱤᱪᱷᱩ ᱫᱚ ᱜᱟᱭᱤᱰ ᱞᱟᱭᱤᱱ ᱵᱷᱤᱛᱤᱨ ᱨᱮᱱᱟᱜ ᱠᱟᱱᱟ ᱮᱱᱛᱮ ᱦᱮᱸ ᱵᱟᱝ ᱛᱚ ᱧᱮᱞ ᱵᱮᱱ ᱚᱱᱠᱟᱜᱮ, ᱱᱚᱜᱼᱭᱚ ᱱᱚᱣᱟ ᱢᱟᱫᱽᱫᱷᱚᱢ ᱛᱮ ᱱᱚᱣᱟ ᱫᱚ ᱤᱛᱟᱞᱤ ᱫᱚ ᱪᱮᱫᱟᱜ ᱱᱚᱣᱟ? ᱱᱚᱣᱟ ᱨᱮ ᱯᱩᱨᱟᱹ ᱵᱤᱥᱚ ᱛᱚ ᱱᱚᱣᱟ ᱡᱟᱦᱟᱸ ᱛᱤᱱᱟᱹᱜ ᱵᱷᱟᱨᱚᱛ ᱫᱤᱥᱚᱢ ᱥᱮᱫᱟᱜ ᱮᱴᱟᱜ ᱫᱤᱥᱚᱢ ᱠᱷᱚᱱᱟᱜ ᱦᱚᱸ ᱱᱚᱣᱟ ᱠᱚᱫᱚ ᱟᱹᱰᱤ ᱡᱳᱨ ᱪᱚᱨᱪᱟ ᱪᱟᱞᱟᱜ ᱠᱟᱱᱟ ᱦᱮᱸ ᱥᱮ ᱵᱟᱝ ᱜᱚᱝᱠᱮ?
ᱦᱚᱭ ᱦᱚᱭ ᱦᱳᱭ ᱜᱚᱝᱠᱮ ᱪᱮᱜ ᱠᱚ ᱢᱮᱱᱟ ᱟᱹᱰᱤ ᱱᱟᱯᱟᱭ ᱠᱟᱛᱷᱟ ᱜᱤᱵᱮᱱ ᱞᱟᱹᱭ ᱠᱮᱜ-ᱟ ᱾ ᱪᱮᱜ ᱠᱚ ᱢᱮᱱᱟ ᱟᱹᱵᱩ ᱥᱟᱶᱛᱟ ᱨᱮ ᱚᱱᱠᱟᱱ ᱟᱭᱢᱟ ᱦᱚᱲ ᱢᱤᱱᱟᱜ ᱵᱚᱱᱟ ᱾ ᱚᱠᱚᱭ ᱴᱷᱮᱡᱽ ᱫᱚ ᱮ ᱟᱭᱢᱟ ᱞᱮᱠᱟᱱ ᱤ ᱪᱮᱜ ᱠᱚ ᱢᱮᱱᱟ ᱠᱷᱩᱵᱤ ᱢᱮᱱᱟᱜᱼᱟ ᱚᱠᱟ ᱫᱚ ᱴᱮᱞᱮᱱᱴ ᱵᱩᱱ ᱢᱮᱛᱟᱜ ᱠᱟᱱᱟ ᱟᱭᱢᱟ ᱞᱮᱠᱟᱱ ᱟᱫᱚ ᱟᱹᱵᱩ ᱯᱮᱞᱮᱴ ᱯᱷᱨᱚᱢ ᱵᱟᱹᱵᱩᱱ ᱧᱟᱢᱮᱜ ᱠᱟᱱᱛᱮ ᱟᱹᱵᱩ ᱵᱟᱹᱵᱩᱱ ᱩᱫᱩᱜ ᱫᱟᱲᱮᱭᱟᱜ ᱠᱟᱱᱟ ᱟᱫᱚ ᱟᱵᱩ ᱨᱮᱱ ᱞᱟᱦᱟ ᱨᱮᱱ ᱥᱟᱶᱛᱟ ᱚᱱᱠᱟ ᱞᱟᱦᱟ ᱥᱮᱫ ᱵᱟᱹᱠᱩ ᱪᱟᱞᱟᱣ ᱞᱮᱱᱟ ᱚᱱᱠᱟ ᱟᱹᱛ ᱚᱯᱥᱚᱨ ᱵᱟᱹᱠᱩ ᱧᱟᱢ ᱞᱮᱫᱟ ᱱᱤᱛᱚᱜ ᱟᱹᱵᱩ ᱵᱩᱱ ᱧᱟᱢ ᱫᱟ ᱟᱫᱚ ᱞᱟᱹᱴ ᱞᱟᱹᱴᱩ ᱞᱟᱹᱴᱩ ᱡᱟᱭᱜᱟ ᱨᱮ ᱪᱟᱞᱟᱣ ᱠᱟᱛᱮᱜ ᱟᱹᱵᱩ ᱚᱱᱟ ᱠᱩ ᱩᱫᱩᱜ ᱨᱮᱭᱟᱜ ᱡᱮ ᱟᱺᱠᱷ ᱛᱚ ᱚᱯᱥᱚᱨ ᱵᱩᱱ ᱧᱟᱢ ᱫᱟ ᱟᱨ ᱱᱤᱛᱚᱜ ᱵᱩᱱ ᱵᱟᱰᱟᱭᱚᱜ ᱠᱟᱱᱟ ᱦᱮᱸ ᱥᱟᱶᱛᱟ ᱦᱚᱸ ᱱᱤᱱᱟᱹᱜ ᱦᱟᱹᱵᱤᱜ ᱠᱚ ᱞᱟᱦᱟᱣ ᱠᱟᱱᱟ ᱥᱮ ᱮᱸ ᱟ ᱟᱭᱢᱟ ᱥᱟᱶᱛᱟ ᱴᱷᱮᱱ ᱚᱱᱠᱟ ᱟᱹᱠᱤᱞ ᱦᱩᱱᱟᱹᱨ ᱵᱩᱫᱽᱫᱷᱤ ᱢᱮᱱᱟᱜ ᱛᱟᱹᱵᱩᱱ ᱜᱮᱭᱟ ᱟᱫᱚ ᱟᱹᱵᱩ ᱩᱱᱠᱟ ᱡᱟᱭᱜᱟ ᱨᱮ ᱵᱟᱹᱵᱩᱱ ᱥᱮᱴᱮᱨᱚᱜ ᱠᱟᱱᱟ ᱚᱠᱟ ᱨᱮᱫᱚ ᱚᱱᱟ ᱟᱹᱵᱩᱣᱟᱜ ᱠᱟᱛᱷᱟ ᱵᱩᱱ ᱫᱚᱦᱚ ᱫᱟᱹᱲᱤᱜ ᱾ ᱠᱟᱛᱷᱟ ᱵᱩᱱ ᱫᱚᱦᱚ ᱫᱟᱲᱤᱜ ᱦᱚᱲ ᱴᱷᱮᱡ ᱵᱩᱱ ᱵᱩᱡ ᱮ ᱞᱟᱹᱭ ᱫᱟᱲᱮᱭ ᱟᱠᱩ ᱾ ᱡᱮᱢᱚᱱ ᱩᱱᱠᱩ ᱦᱩᱸᱠᱩ ᱵᱩᱡᱷᱟᱹᱣ ᱱᱩᱭ ᱦᱚᱲ ᱛᱤᱱᱟᱹᱜ ᱮ ᱦᱩᱫᱤᱥ ᱫᱟᱭ ᱛᱤᱱᱟᱹᱜ ᱱᱩᱭ ᱦᱚᱸᱭ ᱩᱭᱦᱟᱹᱨ ᱮᱫᱟ ᱾ ᱛᱤᱱᱟᱹᱜ ᱮ ᱫᱤᱥᱟᱹᱭ ᱮᱫᱟ ᱟᱨ ᱛᱤᱱᱟᱹᱜ ᱤ ᱱᱚᱣᱟ ᱠᱩ ᱨᱮᱭᱟᱜ ᱮ ᱤᱭᱟᱹ ᱵᱟᱰᱟᱭ ᱢᱤᱱᱟᱜ ᱛᱟᱭᱟ ᱾ ᱟᱫᱚ ᱱᱤᱛᱚᱜ ᱵᱟᱹᱭ ᱵᱟᱹᱭ ᱛᱮ ᱯᱞᱮᱴᱯᱷᱨᱚᱢ ᱚᱱᱠᱟ ᱜᱮ ᱦᱮᱡ ᱪᱟᱞᱟᱜ ᱠᱟᱱᱟ ᱟᱨ ᱟᱹᱵᱩ ᱵᱚᱱ ᱞᱟᱦᱟ ᱪᱟᱞᱟᱜ ᱠᱟᱱᱟ ᱚᱱᱟᱛᱮ ᱠᱤᱪᱷᱩ ᱮ ᱠᱤᱪᱷᱩ ᱮᱱᱦᱚᱸ ᱵᱚᱞᱮ ᱞᱟᱦᱟ ᱠᱷᱚᱡᱽ ᱟᱹᱵᱩᱣᱟᱜ ᱥᱟᱶᱛᱟ ᱨᱮᱱ ᱥᱟᱱᱟᱢ ᱠᱚᱵᱩᱱ ᱞᱟᱦᱟᱜ ᱠᱟᱱᱟ ᱥᱮ ᱪᱮᱜ ᱜᱚᱝᱠᱮ?
ᱮᱠᱟᱞ ᱮᱠᱟᱞ ᱱᱚᱣᱟ ᱢᱟ‌ ᱥᱟᱹᱨᱤ ᱠᱟᱛᱷᱟ ᱠᱟᱱ ᱜᱮᱭᱟ ᱪᱮᱫᱟᱜ ᱵᱟᱝᱢᱟ ᱧᱮᱞ ᱦᱩᱭᱩᱜ ᱠᱟᱱᱟ ᱱᱚᱜ-ᱚᱭ ᱡᱟᱦᱟᱸ ᱴᱮᱞᱮᱱᱴ ᱨᱮᱱᱟᱜ ᱞᱮᱠᱟ ᱱᱚᱣᱟ ᱥᱟᱹᱨᱤ ᱠᱟᱛᱷᱟ ᱾ ᱴᱮᱞᱮᱱᱴ ᱫᱚ ᱮᱠᱪᱩᱞᱤ ᱟᱸ ᱟᱵᱚ ᱡᱩᱫᱤ ᱵᱚᱱ ᱧᱮᱞᱟ ᱟᱵᱚ ᱜᱷᱟᱸᱛᱟᱠ ᱨᱮᱦᱚ ᱠᱤᱱᱛᱩ ᱟᱹᱰᱤ ᱴᱮᱞᱮᱱᱴ ᱢᱮᱱᱟᱜ ᱠᱚᱣᱟ ᱴᱮᱞᱮᱱ ᱰᱟᱨ ᱨᱮᱱ ᱦᱚᱲ ᱱᱤᱡᱮᱨᱟᱜ ᱢᱮᱸᱫ ᱛᱮ ᱧᱮᱞ ᱥᱮ ᱟᱹᱩᱜ ᱠᱟᱱᱟ ᱢᱮᱱᱠᱷᱟᱱ ᱱᱤᱡᱮᱨᱟᱜ ᱢᱮᱸᱫ ᱛᱮ ᱧᱮᱞ ᱦᱩᱭ ᱠᱟᱱᱟ ᱢᱟᱱᱮ ᱵᱟᱵᱮᱱ ᱵᱤᱥᱟᱹᱥᱚᱜ-ᱟ ᱾ ᱥᱟᱹᱨᱤ ᱠᱟᱛᱷᱟ ᱱᱩᱱᱟᱹᱜ ᱴᱮᱞᱮᱱᱰᱟᱨ ᱦᱚᱲ ᱢᱮᱱᱟᱜ ᱠᱚᱣᱟ ᱟᱵᱚ ᱥᱟᱱᱛᱟᱲ ᱥᱟᱶᱛᱟ ᱨᱮᱼᱼ ᱢᱮᱱᱠᱷᱟᱱ ᱮᱸᱼᱼ ᱩᱭᱦᱟᱹᱨ ᱛᱮᱦᱚᱸ ᱵᱟᱹᱵᱤᱱ ᱛᱤᱭᱟᱹᱜ ᱫᱟᱲᱮᱭᱟᱜ-ᱟ ᱡᱮ ᱱᱩᱱᱟᱹᱜ ᱥᱟᱱᱛᱟᱲ ᱥᱟᱶᱛᱟ ᱨᱮ ᱠᱤᱼᱼ ᱥᱟᱹᱨᱤ ᱜᱮ ᱱᱩᱱᱟᱹᱜ ᱴᱮᱞᱮᱱᱰᱟᱨ ᱦᱚᱲ ᱢᱮᱱᱟᱜ ᱠᱚᱣᱟ᱾ ᱮᱱ ᱦᱚᱸ ᱫᱚ ᱵᱟᱹᱵᱤᱱ ᱛᱤᱭᱟᱹᱜ ᱫᱟᱲᱮᱭᱟᱜ-ᱟ ᱡᱩᱫᱤ ᱵᱮᱱ ᱧᱮᱞ ᱠᱚᱣᱟ ᱩᱱᱠᱩ ᱴᱷᱮᱱ ᱩᱱᱠᱩᱣᱟᱜ ᱴᱮᱞᱮᱱᱴ ᱱᱤᱡᱮ ᱩᱱᱠᱩᱣᱟᱜ ᱴᱮᱞᱮᱱᱴ‌ ᱧᱮᱞ ᱠᱟᱛᱮᱜ ᱥᱟᱹᱨᱤ ᱜᱮ ‌ᱟᱹᱰᱤ ᱞᱤᱧ ᱦᱟᱦᱟᱲᱟᱜ ᱟᱠᱟᱱᱟ᱾ ᱛᱟ ᱮᱱᱛᱮ ᱢᱚᱱᱮ ᱦᱩᱭᱩᱜ ᱠᱟᱱᱟ ᱡᱮ ᱱᱩᱝᱠᱩ ᱟᱨ ᱢᱟᱱᱮ ᱪᱮᱠᱟ ᱞᱮᱠᱟ ᱛᱮ ᱢᱟᱨᱟᱝ ᱴᱷᱟᱶ ᱨᱮᱼᱼ ᱥᱮ ᱮ ᱢᱟᱨᱟᱝ ᱢᱟᱨᱟᱝ ᱯᱞᱟᱴᱯᱷᱚᱨᱢ ᱨᱮ ᱤᱫᱤ ᱜᱟᱱᱚᱜ-ᱟ ᱱᱩᱠᱼᱼ ᱱᱚᱶᱟ ᱨᱮᱱᱟᱜ ᱟᱹᱰᱤ ᱩᱭᱦᱟᱹᱨ ᱵᱟᱲᱟ ᱦᱩᱭ ᱞᱮᱱ ᱛᱟᱦᱮᱸᱜ ᱟᱫᱚ ᱜᱚᱝᱠᱮ ᱠᱚ ᱥᱟᱝ ᱨᱚᱯᱚᱲ ᱵᱟᱲᱟ ᱦᱩᱭ ᱞᱮᱱᱟ᱾ ᱟᱫᱚ ᱜᱚᱝᱠᱮ ᱟᱫᱚ ᱧᱮᱞ ᱵᱮᱱ ᱮᱴᱟᱜ ᱡᱩᱫᱤ ᱵᱚᱱ ᱧᱮᱞᱟ ᱦᱟᱸᱜ ᱚᱱᱠᱟ ᱱᱟᱜ ᱜᱟᱸᱛᱟᱠ ᱨᱮᱼᱼ ᱮᱴᱟᱜ ᱜᱟᱸᱛᱟᱠ ᱨᱮᱱ ᱦᱚᱲ ᱠᱚ ᱢᱮᱱᱟᱜ ᱠᱚᱣᱟ ᱟᱫᱚ ᱩᱱᱤᱭ ᱟᱯᱱᱟᱨ ᱢᱮᱭᱟᱭ ᱥᱮ ᱵᱟᱝ᱾ ᱟᱫᱚ ᱟᱵᱚᱨᱮᱱ ᱠᱚᱜᱮ ᱡᱩᱫᱤ ᱚᱱᱠᱟ ᱱᱟᱜ ᱴᱷᱟᱶ ᱨᱮᱠᱚ ᱥᱮᱴᱮᱨ ᱠᱚ ᱛᱟᱦᱮᱸ ᱠᱚᱜ-ᱟᱼᱼ ᱛᱟᱦᱚᱞᱮ ᱮᱱᱰᱮᱠᱷᱟᱱ ᱩᱱᱠᱩᱣᱟᱜ ᱛᱷᱨᱩ ᱛᱮ ᱥᱮ ᱩᱱᱠᱩᱣᱟᱜ ᱥᱟᱯᱚᱴ ᱛᱮᱼᱼ ᱟᱨᱚ ᱪᱮᱛᱟᱱ ᱞᱟᱯᱷᱟᱝ ᱥᱮᱜ ᱵᱚᱱ ᱥᱮᱴᱮᱨ ᱫᱟᱲᱮᱭᱟᱜ- ᱟ ᱦᱮᱸ ᱵᱟᱝ ᱜᱚᱝᱠᱮ᱾
ᱦᱚᱭ ᱦᱚᱭ᱾ ᱦᱮᱸ ᱜᱚᱝᱠᱮ ᱪᱮᱜ ᱠᱩ ᱢᱮᱱᱟ ᱟᱹᱵᱚ ᱥᱟᱶᱛᱟ ᱨᱮ ᱱᱤᱛᱚᱜ ᱢᱟ ᱥᱳᱥᱟᱞ ᱢᱤᱰᱤᱭᱟ ᱨᱮᱭᱟᱜ ᱡᱟᱢᱟᱱᱟ ᱠᱟᱱᱟᱼᱼ ᱟᱹᱵᱩ ᱥᱟᱶᱛᱟ ᱨᱮᱱᱼᱼ ᱵᱩᱱ ᱧᱮᱞ ᱞᱮᱠᱩ ᱠᱷᱟᱡ ᱡᱚᱛᱚ ᱡᱤᱱᱤᱥ ᱨᱮ ᱞᱟᱦᱟ ᱢᱮᱱᱟᱜ ᱠᱩᱣᱟ ᱡᱚᱛᱚ ᱠᱷᱟᱡ ᱡᱚᱛᱚ ᱡᱤᱱᱤᱥ ᱨᱮ᱾ ᱞᱮᱠᱤᱱ ᱩᱱᱠᱩ ᱪᱮᱛᱟᱱ ᱯᱮᱞᱮᱴᱯᱷᱨᱚᱢ ᱦᱟᱹᱵᱤᱡ ᱱᱤᱛᱚᱜ ᱵᱹᱟᱠᱩ ᱛᱤᱭᱟᱹᱜᱼᱼ ᱠᱟᱫᱟ ᱡᱮᱭ ᱥᱮ ᱮ ᱤᱭᱟᱹᱼᱼ ᱯᱷᱩᱴᱵᱚᱞ ᱠᱚᱨᱮ ᱦᱚᱸ ᱦᱩᱭᱱᱟ ᱥᱮ ᱡᱟᱦᱟᱸ ᱱᱟᱜ ᱥᱯᱚᱨᱴ ᱠᱚᱨᱮ ᱦᱚᱸ ᱦᱩᱭᱱᱟ ᱮ ᱟᱭᱢᱟ ᱢᱚᱸᱡᱽ ᱢᱚᱸᱡᱽ ᱜᱤᱼᱼ ᱮ ᱠᱷᱮᱞᱟᱹᱲᱤᱭᱟᱹ ᱠᱩ ᱠᱷᱮᱞᱤᱸᱰᱤᱭᱟᱹ ᱠᱩ ᱢᱮᱱᱟᱜ ᱠᱩ ᱛᱟᱹᱵᱩᱱᱟ ᱡᱚᱛᱚ ᱡᱟᱭᱜᱟ ᱨᱮᱜᱤ᱾ ᱟᱫᱚ ᱩᱱᱠᱩ ᱟᱹᱰᱤ ᱞᱟᱹ ᱮᱦᱚᱵ ᱮᱦᱚᱵ ᱞᱟᱹᱴᱩ ᱩᱛᱟᱹᱨ ᱯᱮᱞᱮᱴᱯᱷᱨᱚᱢ ᱟᱹᱣᱨᱤ ᱠᱩ ᱧᱟᱢ ᱛᱮᱼᱼ ᱛᱚ ᱵᱟᱝ ᱠᱩ ᱵᱟᱰᱟᱭᱟᱠᱟᱱᱟ ᱠᱤ ᱩᱱᱠᱩ ᱴᱷᱮᱱ ᱱᱚᱠᱟ ᱴᱮᱞᱮᱱᱴ ᱢᱮᱱᱟᱜᱼᱟ ᱟᱥᱮ ᱱᱤᱭᱟᱹ ᱟᱰᱮ ᱯᱟᱥᱮ ᱨᱮᱵᱩᱱ ᱧᱮᱞᱮᱫ ᱠᱚᱣᱟ ᱮᱸ ᱟᱹᱵᱩ ᱥᱟᱶᱛᱟ ᱨᱮ ᱡᱚᱛᱚ ᱦᱚᱲ ᱡᱚᱛᱚ ᱞᱮᱠᱟᱱ ᱡᱤᱱᱤᱥ ᱠᱩ ᱪᱮᱠᱟ ᱫᱟᱲᱮᱜ ᱠᱟᱱᱟ᱾ ᱥᱮ ᱪᱮᱫ ᱵᱟᱠᱷᱟᱡ ᱫᱚ ᱞᱟᱦᱟ ᱛᱮᱫᱚ ᱟᱵᱚᱨᱮᱱ ᱥᱟᱶᱛᱟ ᱨᱮᱱ ᱦᱚᱲ ᱫᱚ ᱚᱱᱟ ᱠᱚᱫᱚ ᱰᱤᱡᱤᱴᱟᱹᱞ ᱨᱮ ᱫᱚ ᱟᱹᱰᱤ ᱠᱚᱢ ᱜᱮᱵᱩᱱ ᱛᱟᱦᱮᱸ ᱠᱟᱱᱟ ᱥᱮ ᱪᱮᱛᱟᱱ ᱥᱮ ᱚᱱᱟ ᱥᱯᱳᱨᱴᱥ ᱠᱚᱨᱮ ᱦᱚᱸ ᱟᱹᱰᱤ ᱠᱚᱢ ᱜᱮ ᱟᱹᱰᱤ ᱠᱚᱢ ᱜᱮ ᱥᱮ ᱞᱟᱛᱟᱨ ᱨᱮᱵᱩᱱ ᱛᱟᱦᱮᱸ ᱠᱟᱱᱟ᱾ ᱟᱨ ᱱᱤᱛᱚᱜ ᱵᱟᱹᱭ ᱵᱟᱹᱭ ᱛᱮ ᱧᱮᱞᱚᱜᱚᱜ ᱠᱟᱱᱟ ᱥᱳᱥᱟᱞ ᱢᱤᱰᱤᱭᱟ ᱦᱚᱛᱮ ᱛᱮ ᱟᱹᱵᱩ ᱨᱮᱱ ᱥᱟᱶᱛᱟ ᱠᱩ ᱪᱮᱜ ᱠᱩ ᱢᱮᱱᱟ ᱟᱹᱰᱤ ᱠᱩ ᱞᱟᱦᱟᱜ ᱠᱟᱱᱟ ᱟᱨ ᱠᱩᱨᱩᱢᱩᱴᱩᱭ ᱵᱩᱱ ᱟᱹᱵᱩ ᱦᱚᱸᱵᱩᱱ ᱞᱟᱦᱟᱜᱼᱟ ᱡᱮᱢᱚᱱ ᱟᱹᱵᱩᱨᱮᱱ ᱜᱤᱫᱽᱨᱟᱹ ᱟᱹᱵᱩ ᱥᱮᱱ ᱠᱷᱩᱱ ᱠᱩ ᱪᱤᱫᱽ ᱟᱨ ᱩᱱᱠᱩ ᱦᱩᱸᱠᱩ ᱞᱟᱦᱟᱜ-ᱟ ᱥᱮ ᱪᱮᱜ ᱜᱚᱝᱠᱮ?
ᱮᱠᱟᱞ ᱮᱠᱟᱞ ᱜᱚᱝᱠᱮ ᱡᱟᱦᱟᱸᱢ ᱞᱟᱹᱭ ᱠᱮᱜᱼᱟ ᱤᱭᱟᱹ ᱨᱮᱱᱟᱜ ᱠᱟᱛᱷᱟ ᱪᱮᱫ ᱠᱩ ᱢᱮᱛᱟᱜᱼᱟ ᱯᱷᱩᱴᱵᱚᱞ ᱨᱮᱱᱟᱜ ᱟᱫᱚ ᱜᱚᱢᱠᱮ ᱟᱢ ᱯᱷᱩᱴᱵᱚᱞ ᱨᱮᱱᱟᱜ ᱠᱟᱛᱷᱟ ᱠᱤᱱᱛᱩ ᱥᱟᱹᱨᱤᱜᱮ ᱵᱷᱩᱵᱤᱥᱚᱛ ᱫᱚ ᱟᱹᱰᱤ ᱜᱮ ᱢᱮᱱᱟᱜᱼᱟ᱾ ᱦᱮᱸ ᱥᱮ ᱟᱜᱟᱢ ᱰᱟᱦᱟᱨ ᱮᱱᱛᱮᱜ ᱟᱹᱵᱩ ᱨᱮᱱ ᱠᱚᱲᱟ ᱠᱚᱠᱚ ᱪᱤᱠᱟᱹᱭᱮᱜᱼᱟ ᱚᱱᱟ ᱦᱩᱰᱤᱧ ᱦᱩᱰᱤᱧ ᱠᱷᱮᱞ ᱨᱮᱠᱚ ᱵᱮᱥᱛᱚᱜ ᱠᱟᱱᱟ ᱮᱵᱚᱝ ᱮᱠᱟᱰᱮᱢᱤ ᱠᱚᱨᱮ ᱵᱷᱩᱨᱛᱤᱜ ᱛᱟᱵᱩ ᱯᱮ ᱴᱷᱟᱶ ᱨᱮᱠᱚ ᱥᱮᱴᱮᱨᱟᱠᱟᱱ ᱛᱟᱵᱚᱱᱟ ᱩᱱᱠᱩ ᱥᱟᱶ ᱡᱚᱜᱟᱡᱳᱜᱽ ᱯᱮ ᱛᱚᱵᱮ ᱱᱟᱝ ᱥᱮ ᱞᱟᱦᱟᱥᱮᱫ ᱵᱚᱱ ᱪᱟᱞᱟᱣ ᱫᱟᱲᱮᱭᱟᱜᱼᱟ ᱞᱟᱦᱟ ᱥᱮᱫ ᱵᱩᱱ ᱪᱟᱞᱟᱣ ᱞᱮᱠᱷᱟᱱ ᱦᱟᱯᱮᱱ ᱫᱤᱱ ᱨᱮᱵᱚᱱ ᱧᱮᱞᱟ ᱟᱹᱵᱩ ᱨᱮᱱ ᱜᱮ ᱟᱹᱵᱩᱣᱟᱜ ᱫᱤᱥᱚᱢ ᱤᱫᱤ ᱠᱟᱛᱮᱫ ᱠᱚ ᱠᱷᱮᱞᱮᱫ ᱛᱟᱵᱚᱱᱟ ᱛᱤᱱᱟᱹᱜ ᱢᱤᱫᱴᱟᱝ ᱜᱚᱨᱵᱚ ᱥᱮ ᱛᱤᱱᱟᱹᱜ ᱨᱟᱹᱥᱠᱟᱹ ᱟᱴᱠᱟᱨᱚᱜ - ᱟ ᱢᱟ ᱞᱟᱹᱭᱵᱮᱱ ᱟᱫᱚ ᱮᱱᱛᱮᱜ ᱧᱮᱞᱚᱜ ᱠᱟᱱᱟ ᱞᱟᱦᱟ ᱫᱤᱱ ᱨᱮ ᱟᱵᱚᱨᱮᱱ ᱟᱜ-ᱟᱜ-ᱟᱜ ᱥᱟᱱᱛᱟᱲ ᱵᱚᱭᱦᱟ ᱠᱚ ᱢᱟᱱᱮ ᱦᱩᱰᱤᱧ ᱦᱩᱰᱤᱧ ᱠᱷᱮᱞ ᱠᱚᱨᱮ ᱯᱩᱞᱴᱨᱤ ᱠᱷᱮᱞ ᱠᱚᱨᱮ ᱦᱮᱸ ᱠᱟᱹᱴᱤᱡ ᱠᱮ ᱪᱟᱞᱟᱝ ᱠᱟᱹᱣᱰᱤ ᱠᱟᱹ ᱠᱷᱮᱞ ᱠᱚᱨᱮ ᱥᱩᱠᱨᱤ ᱠᱷᱮᱞ ᱠᱚᱨᱮ ᱠᱚ ᱪᱟᱞᱟᱜ ᱠᱟᱱᱟ ᱟᱨᱠᱚ ᱵᱟᱡᱟᱣ ᱦᱚᱪᱚᱜ ᱠᱟᱱᱟ ᱟᱫᱚ ᱮᱱᱛᱮ ᱟᱵᱚ ᱥᱟᱱᱛᱟᱲ ᱴᱷᱮᱱ ᱦᱚᱸ ᱠᱤᱱᱛᱩ ᱠᱷᱮᱞ ᱨᱮᱱᱟᱜ ᱴᱮᱞᱮᱱᱴ ᱟᱹᱰᱤ ᱡᱟᱹᱥᱛᱤ ᱢᱮᱱᱟᱜᱼᱟ, ᱱᱮᱛᱟᱨ ᱫᱚ ᱠᱟᱱᱟ ᱟᱞᱮ ᱚᱱᱟ ᱫᱷᱟᱨᱮ ᱴᱷᱮᱱ ᱫᱷᱟᱢᱟᱠᱟ ᱠᱷᱮᱞ ᱦᱩᱭᱩᱜ ᱠᱟᱱ ᱛᱟᱦᱮᱸ ᱦᱮᱸᱥᱮ ᱜᱚᱝᱠᱮ, ᱟᱫᱚ ᱫᱷᱟᱢᱟᱠᱟ ᱠᱷᱮᱞ ᱢᱟᱱᱮ ᱵᱩᱡᱷᱟᱹᱣᱮᱫ ᱟᱵᱮᱱ ᱚᱝᱠᱟ ᱮᱸᱜ ᱟᱹᱰᱤ ᱴᱟᱠᱟ ᱤᱱᱴᱨᱤ ᱯᱷᱤ ᱢᱮᱱᱟᱜᱼᱟ ᱦᱮᱸ ᱥᱮ ᱟᱸ ᱚᱠᱟ ᱫᱚᱥ ᱞᱟᱠᱷ ᱴᱟᱠᱟ ᱨᱮᱱᱟᱜ ᱴᱳᱴᱟᱞ ᱤᱭᱟᱹ ᱟᱫᱚ ᱚᱸᱰᱮ ᱦᱟᱸᱜ ᱱᱟᱭᱡᱮᱨᱤᱭᱟᱱ ᱠᱩ ᱩᱜᱩᱞᱮᱫ ᱠᱩᱣᱟ ᱩᱝᱠᱩᱥ ᱩᱝ ᱩᱝᱠᱩ ᱠᱚ ᱦᱟᱨᱟᱣ ᱠᱟᱜ ᱠᱚᱣᱟ ᱟᱵᱚᱨᱮᱱ ᱥᱟᱱᱛᱟᱲ ᱢᱟᱱᱮ ᱛᱤᱱᱟᱹᱜ ᱦᱟᱲᱟᱜ ᱠᱟᱛᱷᱟ ᱵᱟᱰᱟᱭᱟ ᱵᱮᱱ ᱥᱩᱫᱩ ᱥᱟᱱᱛᱟᱲ ᱠᱩ ᱠᱷᱮᱞᱮᱫ ᱛᱟᱦᱮᱸ ᱦᱮᱸ ᱥᱮ ᱚᱱᱟ ᱟᱹᱵᱩ ᱦᱚᱸ ᱵᱟᱹᱵᱩᱱ ᱠᱚᱢᱟ ᱦᱮᱸ ᱥᱮ ᱮᱱᱛᱮᱜ ᱚᱱᱠᱟᱱᱟᱜ ᱴᱷᱟᱶ ᱨᱮ ᱥᱮᱴᱮᱨ ᱞᱟᱹᱜᱤᱫ ᱦᱚᱲ ᱵᱟᱹᱱᱩᱜ ᱠᱚᱣᱟ ᱯᱟᱥᱮᱜ ᱟᱵᱚ ᱟᱵᱚᱣᱟᱜ ᱦᱚᱸ ᱱᱤᱡᱮᱭᱟᱜ ᱦᱚᱸ ᱚᱝᱠᱟᱱᱟᱜ ᱢᱟᱱᱮ ᱥᱟᱱᱟ ᱵᱟᱹᱱᱩᱜ ᱛᱟᱵᱚᱱᱟ ᱡᱮ ᱚᱱᱟᱠᱟᱱ ᱡᱟᱭᱜᱟ ᱨᱮᱧ ᱥᱮᱴᱮᱨᱚᱜ ᱢᱟ ᱦᱮᱸ ᱵᱟᱝ
ᱦᱳᱭ ᱟᱪᱪᱷᱟ ᱟᱨ ᱪᱮᱜ ᱠᱩ ᱢᱮᱱᱟ ᱟᱵᱮᱱ ᱡᱟᱦᱟᱸ ᱠᱟᱛᱷᱟ ᱵᱮᱱ ᱞᱟᱹᱭ ᱠᱟᱜᱼᱟ ᱯᱷᱩᱴᱵᱚᱞ ᱮᱱᱮᱡ ᱵᱟᱵᱚᱛ ᱛᱮ ᱦᱮᱸ ᱱᱟᱭᱡᱮᱨᱤᱭᱟᱱ ᱠᱩ ᱟᱹᱵᱩ ᱥᱮᱜ ᱦᱚᱸ ᱠᱩ ᱦᱟᱹᱡᱩᱜ ᱠᱟᱱ ᱜᱮᱭᱟ ᱥᱟᱶᱛᱟ ᱟᱹᱵᱩ ᱴᱷᱮᱱ ᱟᱹᱵᱩ ᱥᱟᱶᱛᱟ ᱨᱮᱱ ᱦᱚᱲ ᱟᱹᱰᱤ ᱢᱚᱸᱡᱽ ᱠᱩ ᱜᱟᱹᱛᱤᱜ ᱠᱟᱱᱟ ᱡᱮ ᱩᱝᱠᱩ ᱠᱩ ᱦᱮᱨᱟᱣᱮᱫ ᱠᱚᱣᱟ ᱠᱩ ᱟᱨ ᱟᱹᱵᱩ ᱪᱮᱜ ᱵᱩᱡᱷᱟᱹᱜ ᱠᱟᱱᱟ ᱤᱱᱟᱹᱜ ᱛᱮᱜᱮ ᱟᱹᱵᱩ ᱨᱮᱱ ᱥᱟᱶᱛᱟᱲ ᱴᱷᱮᱡ ᱛᱤᱱᱟᱹᱜ ᱮᱭ ᱜᱩ ᱤᱭᱟᱹ ᱫᱟᱲᱮ ᱢᱮᱱᱟᱜᱼᱟ ᱛᱤᱱᱟᱹᱜ ᱵᱟᱰᱟᱭ ᱢᱮᱱᱟᱜᱼᱟ ᱩᱝᱠᱩ ᱦᱚᱸ ᱩᱝᱠᱩ ᱦᱚᱸ ᱢᱟᱠᱩ ᱪᱮᱜ ᱠᱩ ᱢᱮᱱᱟ ᱱᱚᱣᱟ ᱠᱩ ᱡᱤᱱᱤᱥ ᱠᱩ